ᱦᱮᱞᱳ
ᱦᱮᱸ ᱡᱚᱦᱟᱨ ᱜᱚᱝᱠᱮ᱾
ᱦᱳᱭ ᱡᱚᱦᱟᱨ ᱜᱮ ᱡᱚᱦᱟᱨ ᱜᱮ
ᱦᱮᱸ ᱟᱸᱡᱚᱢᱚᱜ ᱠᱟᱱᱟ ᱛᱚ ᱢᱚᱡᱽ ᱥᱟᱦᱤᱡ?
ᱦᱮᱸ ᱢᱚᱸᱡᱽ ᱜᱮ ᱟᱸᱡᱚᱢᱚᱜ ᱠᱟᱱᱟ᱾ ᱟᱞᱤᱧᱟᱜ ᱨᱚᱲ ᱢᱚᱡᱽ ᱥᱟᱺᱦᱤᱡ ᱟᱸᱡᱚᱢᱚᱜ ᱠᱟᱱᱟ?
ᱦᱮᱸ ᱦᱮᱸ ᱢᱚᱡᱽ ᱥᱟᱦᱤᱡ ᱟᱸᱡᱚᱢᱚᱜ ᱠᱟᱱᱟ᱾
ᱯᱟᱝᱠᱷᱟ ᱟᱹᱪᱩᱨᱚᱜ ᱠᱟᱱᱟ ᱛᱚ ᱟᱫᱚ ᱯᱟᱪᱮᱫ ᱥᱟᱰᱮ ᱠᱟᱱ
ᱦᱮᱸ ᱵᱟᱝ ᱵᱟᱝ ᱴᱷᱤᱠ ᱜᱮᱭᱟ, ᱜᱚᱝᱠᱮ ᱛᱟᱦᱚᱞᱮ ᱱᱟᱯᱟᱭ ᱜᱮᱭᱟ ᱵᱤᱱ?
ᱦᱚᱸ ᱱᱤᱛᱚᱝ ᱫᱚ ᱱᱟᱯᱟᱭ ᱵᱟᱲᱟ ᱜᱮ᱾
ᱚ ᱚᱲᱟᱜ ᱠᱚᱨᱮ ᱦᱮᱸ ᱟᱹᱞᱤᱧ ᱦᱚᱸ ᱱᱟᱯᱟᱭ ᱜᱮ ᱚᱲᱟᱜ ᱠᱚᱨᱮ,
ᱦᱮᱸ ᱚᱲᱟᱜ ᱠᱚᱨᱮ ᱦᱚᱸ ᱱᱤᱛᱚᱝ ᱫᱚ ᱱᱟᱯᱟᱭ ᱵᱟᱲᱟ ᱜᱮ ᱦᱳᱭ ᱱᱟᱯᱟᱭ ᱵᱟᱲᱟ ᱜᱮ ᱡᱚᱛᱚ ᱜᱮ᱾ ᱟᱵᱮᱱ
ᱦᱮᱸ ᱜᱚᱝᱠᱮ ᱛᱟᱦᱚᱞᱮ ᱤᱭᱟᱹ ᱪᱟᱨᱟ ᱠᱚ, ᱥᱟᱹᱛ ᱥᱟᱯᱲᱟᱣ ᱦᱩᱭ ᱟᱠᱟᱱᱟ ᱜᱤᱲᱤ,
ᱦᱚᱸ ᱤᱭᱟᱹ ᱚᱱᱟ ᱵᱟᱹᱭᱦᱟᱹᱲ ᱞᱟᱹᱜᱤᱫ ᱫᱚ ᱜᱟᱹᱰᱤ ᱦᱩᱭᱩ ᱠᱟᱱᱟ, ᱟᱫᱚ ᱵᱟᱹᱫᱽ ᱞᱟᱹᱜᱤᱫ ᱫᱚ ᱟᱹᱣᱨᱤ ᱜᱤᱰᱤ ᱦᱩᱭᱩᱜᱼᱟ ᱢᱟᱱᱮ ᱚᱱᱠᱟᱟᱱ ᱫᱟᱜ ᱡᱟᱹᱲᱤ ᱵᱟᱝ ᱦᱩᱭ ᱠᱷᱟᱹᱛᱤᱨ ᱟᱫᱚ, ᱵᱟᱝ ᱜᱤᱰᱤ ᱦᱩᱭ ᱠᱟᱱᱟ, ᱟᱨ ᱱᱚᱜᱼᱚᱭ ᱛᱚ ᱱᱤᱭᱟᱹ ᱵᱟᱨᱥᱤᱧ ᱫᱚ ᱫᱚᱢᱮᱜᱮᱭ ᱫᱟᱜ ᱡᱟᱹᱲᱤ ᱠᱮᱜᱼᱟ᱾
ᱠᱷᱟᱹᱛᱤᱨ ᱟᱨᱚ ᱪᱟᱨᱟ ᱮᱢ ᱦᱚᱸ ᱵᱟᱝ ᱜᱟᱱᱚᱜ ᱠᱟᱱᱟ ᱦᱟᱸᱜ ᱠᱟᱹᱴᱤᱡ ᱨᱚᱦᱚᱲ ᱵᱟᱝ ᱨᱚᱦᱚᱲ ᱞᱮᱱᱠᱷᱟᱱ ᱚᱛ ᱠᱚ᱾
ᱦᱮᱸ ᱦᱮᱸ
ᱟᱯᱮ ᱪᱮᱫ ᱞᱮᱠᱟ?
ᱦᱮᱸ ᱜᱚᱝᱠᱮ ᱟᱞᱮ ᱥᱮᱫ ᱦᱚᱸ ᱚᱱᱠᱟ ᱜᱮ ᱢᱟᱱᱮ ᱵᱟᱹᱭᱦᱟᱹᱲ ᱠᱚᱛᱮ ᱜᱤᱰᱤᱤ ᱦᱩᱭ ᱟᱠᱟᱱᱟ᱾ ᱜᱷᱩᱴᱩ ᱠᱚᱫᱚ ᱟᱹᱨᱤ ᱜᱤᱲᱤ ᱦᱩᱭᱩᱜᱼᱟ, ᱦᱚᱜᱼᱚᱭ ᱛᱚ ᱦᱚᱞᱟ ᱢᱟᱫᱷᱮᱨ ᱚᱱᱟ ᱵᱷᱟᱜᱤ ᱜᱮ ᱫᱟᱜ ᱟᱠᱟᱫᱟᱭ᱾ ᱛᱮᱦᱮᱧ ᱦᱚᱸ ᱥᱮᱛᱟᱜ ᱥᱮᱛᱟᱜ ᱠᱟᱹᱴᱤᱡ ᱫᱟᱜ ᱞᱮᱫᱟᱭ ᱥᱮᱛᱟᱜ ᱵᱟᱦᱟ᱾ ᱛᱟᱯᱚᱨᱮ ᱫᱮᱠᱷᱤ ᱦᱟᱸᱜ ᱛᱮᱦᱤᱧ ᱡᱩᱫᱤ ᱵᱟᱭ ᱫᱟᱜᱟ ᱜᱟᱯᱟᱥᱮ ᱦᱟᱸᱜ ᱜᱤᱲᱤ ᱪᱟᱵᱟᱭ ᱦᱩᱭᱩᱜᱼᱟ᱾
ᱦᱮᱸ ᱟᱞᱮ ᱦᱚᱸ ᱱᱚᱜᱼᱚᱭ ᱱᱤᱛᱚᱝᱮ ᱫᱟᱜ-ᱮ ᱛᱟᱦᱮᱸᱫ ᱜᱮ ᱠᱟᱹᱴᱤᱡ᱾
ᱚᱻ
ᱟᱨ ᱟᱯᱮ ᱫᱚ ᱢᱟᱱᱮ ᱛᱤᱱ ᱫᱷᱟᱣ ᱯᱮ ᱨᱚᱦᱚᱭᱟ ᱦᱩᱲᱩ ᱫᱚ?
ᱦᱩᱸ ᱜᱚᱝᱠᱮ ᱟᱞᱮᱫ ᱫᱚ ᱵᱟᱨ ᱫᱷᱟᱣ ᱞᱮ ᱨᱚᱦᱚᱭᱟ ᱨᱚᱦᱚᱭ ᱫᱚ᱾
ᱦᱮᱸ ᱠᱮᱱᱮᱞ ᱫᱟᱜ ᱞᱮ ᱧᱟᱢᱟ᱾ ᱛᱟᱦᱚᱞᱮ, ᱦᱮᱸ
ᱟᱞᱮ ᱫᱚ ᱢᱤᱫ ᱫᱷᱟᱣ ᱜᱮ ᱟᱞᱮ ᱥᱮᱫ ᱫᱚ ᱢᱟᱱᱮ ᱚᱱᱠᱟ ᱥᱮᱨᱢᱟ ᱡᱟᱹᱲᱤ ᱜᱮ ᱵᱷᱚᱨᱥᱟ ᱛᱟᱞᱮ᱾
ᱚᱻ ᱟᱞᱮᱥᱮᱜ ᱫᱚ ᱜᱚᱱᱠᱟ ᱥᱚᱨ ᱦᱮᱸ ᱞᱟᱹᱭ ᱵᱤᱱ
ᱦᱩ ᱚᱱᱟ ᱠᱮᱱᱮᱞ ᱠᱚᱫᱚ ᱦᱮᱱᱟᱜᱼᱟ ᱛᱚᱵᱮ ᱫᱟᱜ ᱫᱚ ᱵᱟᱝᱠᱚ ᱵᱟᱡᱟᱣ ᱟᱞᱮᱭᱟ, ᱠᱮᱱᱮᱞ ᱠᱚᱫᱚ ᱨᱚᱦᱚᱲ ᱜᱮᱭᱟ᱾
ᱚᱻ ᱚ
ᱧᱩᱛᱩᱢ ᱥᱩᱢᱩᱝ ᱜᱮ ᱦᱮᱱᱟᱜᱼᱟ, ᱫᱟᱜ ᱫᱚ ᱵᱟᱝ ᱦᱤᱡᱩᱜᱼᱟ᱾
ᱚ ᱛᱟᱦᱚᱞᱮ ᱜᱚᱝᱠᱮ ᱤᱭᱟᱹ ᱦᱮᱸ ᱦᱮᱸ ᱜᱚᱢᱠᱮ ᱛᱟᱞᱦᱮ ᱥᱚᱵᱽᱡᱤ ᱠᱚᱫᱚ ᱡᱟᱦᱟᱱᱟᱜ ᱦᱩᱭᱩᱜᱼᱟ ᱠᱤ?
ᱦᱮᱸ ᱚᱱᱮ ᱚᱱᱠᱟ ᱚᱲᱟᱜ ᱡᱚᱢ ᱞᱮᱠᱟ ᱡᱚᱠᱷᱚᱱ ᱫᱟᱜ ᱫᱟᱜ ᱛᱟᱦᱮᱱ ᱜᱮᱭᱟ ᱩᱱᱜᱮ ᱚᱱᱮ ᱟᱞᱩ, ᱯᱮᱸᱭᱟᱡᱽ ᱠᱚ ᱟᱨ ᱵᱮᱸᱜᱟᱲ ᱠᱚ ᱚᱱᱟ ᱠᱚᱞᱮ ᱨᱚᱦᱚᱭᱟ ᱟᱨ ᱦᱩᱲᱩ ᱠᱚ ᱨᱟᱠᱟᱵ ᱜᱚᱫ ᱞᱮᱠᱷᱟᱱ ᱚᱱᱟ ᱦᱩᱲᱩ ᱨᱮᱜᱮ ᱢᱩᱜᱽ ᱫᱟᱹᱞ, ᱨᱟᱦᱮᱲ, ᱨᱟᱦᱮᱲ ᱠᱚ ᱛᱩᱲᱤ ᱠᱚ ᱠᱷᱚᱥᱞᱟ ᱠᱚ ᱚᱱᱟ ᱠᱚ ᱮᱨ ᱦᱩᱭᱩᱜᱼᱟ᱾
ᱟᱨ ᱚᱲᱟᱜ ᱡᱚᱢ ᱞᱮᱠᱟ ᱚᱱᱠᱟ ᱦᱮᱱᱟᱜᱼᱟ ᱵᱮᱸᱜᱟᱲ, ᱵᱤᱞᱟᱹᱛᱤ, ᱵᱚᱨᱵᱚᱴᱤ, ᱵᱷᱮᱱᱰᱤ ᱠᱚ ᱱᱤᱭᱟᱹ ᱵᱟᱨ ᱨᱚᱦᱚᱭ ᱦᱩᱭ ᱠᱟᱱᱟ᱾
ᱚ
ᱚᱱᱟ ᱠᱚᱜᱮ ᱦᱮᱱᱟᱜᱼᱟ ᱚᱲᱟᱜ ᱡᱚᱢ ᱞᱮᱠᱟ᱾
ᱦᱮᱸ ᱚᱸ
ᱟᱯᱮ ᱫᱚ ᱪᱮᱫ ᱠᱚᱯᱮ ᱨᱚᱦᱚᱭᱟ ᱚᱱᱟ ᱦᱩᱲᱩ ᱵᱟᱫᱮ?
ᱠᱮ ᱟᱞᱮ ᱫᱚ ᱨᱚᱦᱚᱭᱟᱞᱮ ᱟᱞᱮ ᱫᱚ ᱚᱲᱟᱜ ᱡᱚᱢ ᱢᱚᱛᱚ ᱫᱚ ᱵᱟᱝ ᱟᱞᱮᱥᱮᱫ ᱫᱚ ᱫᱟᱜ ᱨᱮᱱᱟᱜ ᱫᱚ ᱵᱮᱵᱚᱥ ᱛᱷᱟ ᱵᱷᱟᱜᱤ ᱜᱮ ᱢᱮᱱᱟᱜᱼᱟ ᱮᱢᱱᱤᱛᱮ ᱠᱮᱱᱮᱞ ᱫᱟᱜ ᱞᱮ ᱧᱟᱢᱟ ᱟᱨ ᱠᱤᱪᱷᱩ ᱠᱤᱪᱷᱩ ᱫᱚ ᱡᱮ ᱡᱮᱢᱚᱱ ᱫᱚ ᱡᱟᱦᱟᱸᱭ ᱟᱱᱴᱟᱜ ᱠᱩᱲᱟᱹᱜ ᱠᱚ ᱤᱭᱟᱹ ᱫᱟᱲᱮ ᱠᱟᱫᱟᱭ ᱩᱱᱤ ᱫᱚ ᱥᱟᱢ ᱢᱟᱨᱥᱟᱞ ᱢᱮᱱᱟᱜ ᱛᱟᱭᱟ ᱦᱩᱸ ᱛᱟᱦᱞᱮ ᱥᱟᱢ ᱢᱟᱨᱥᱟᱞ ᱛᱮᱜᱮ ᱢᱚᱴᱟᱢᱩᱴᱤ ᱪᱟᱥ ᱛᱮᱞᱮ ᱪᱟᱥᱟ, ᱵᱷᱟᱜᱤ ᱜᱮ ᱥᱚᱵᱽᱡᱤ ᱠᱚ ᱢᱟᱱᱮ
ᱢᱚᱴᱴᱟᱢᱩᱴᱤ ᱯᱟ ᱵᱤᱜᱮ ᱫᱩᱭ ᱫᱤᱱ ᱱᱚᱝᱠᱟ ᱥᱚᱵᱽᱡᱤ ᱡᱚᱛᱚ ᱥᱚᱵᱽᱡᱤ ᱜᱮᱞᱮ ᱪᱟᱥᱟ ᱥᱤᱡᱤᱱ ᱨᱮᱫᱚ ᱱᱤᱛᱳᱜ ᱫᱚ ᱜᱚᱢᱠᱮ ᱡᱮᱢᱚᱱ ᱢᱮᱱᱟᱜ ᱦᱮᱸ ᱞᱟᱹᱭ ᱫᱟᱞᱤᱧ ᱱᱤᱛᱚᱜ ᱡᱮᱢᱚᱱ ᱢᱮᱱᱟᱜ ᱛᱟᱞᱮᱭᱟ ᱱᱚᱛᱮ ᱫᱚ ᱚᱱᱟ ᱥᱚᱥᱟ ᱢᱟ ᱪᱟᱵᱟᱭᱮᱱᱟ ᱟᱨ ᱠᱚᱸᱰᱷᱟ ᱱᱤᱛᱚᱜ ᱫᱚ ᱨᱚᱦᱚᱭ ᱦᱩᱭᱩᱜ ᱞᱟᱹᱜᱤᱫ ᱠᱚᱸᱰᱷᱟ ᱛᱟᱯᱚᱨᱮ ᱟᱨᱚ ᱡᱷᱤᱸᱜᱟᱹ ᱠᱚ ᱦᱮᱸ ᱚᱱᱠᱟ ᱦᱤᱥᱟᱹᱵ ᱛᱮᱜᱮ ᱨᱚᱦᱚᱭᱚᱜᱼᱟ ᱟᱫᱚ ᱟᱹᱞᱩ ᱦᱚᱸ ᱜᱚᱝᱠᱮ ᱨᱚᱦᱚᱭ ᱞᱮᱫᱟ ᱞᱮ ᱟᱹᱞᱩ ᱟᱹᱞᱩ ᱫᱚ ᱱᱮᱥ ᱫᱚ ᱫᱚᱢᱮ ᱞᱮ ᱢᱟᱨ ᱠᱷᱟᱣ ᱮᱱᱟ ᱟᱹᱞᱩ ᱨᱮᱱᱟᱜ ᱫᱚᱢᱮ ᱵᱟᱡᱟᱨ ᱵᱟᱝ ᱛᱟᱦᱮᱸ ᱠᱟᱱᱟ ᱴᱷᱤᱠ ᱟᱪᱷᱮ
ᱦᱮᱸ
ᱚᱱᱠᱟ ᱞᱮᱠᱟ ᱵᱮᱯᱟᱨ ᱫᱚ
ᱚᱱᱟ ᱫᱚ ᱚᱠᱟ ᱨᱮᱯᱮ ᱟᱠᱷᱨᱤᱧᱟ ᱮ ᱦᱟᱴ ᱠᱚᱨᱮ ᱥᱮ ᱮᱢ ᱵᱟᱡᱟᱨ ᱨᱮ ᱯᱟᱹᱭᱠᱟᱹᱨᱯᱮ ᱮᱢᱟ ᱠᱚᱣᱟ
ᱦᱮᱸ ᱜᱚᱝᱠᱮ ᱤᱭᱟᱹ ᱯᱟᱹᱭᱠᱟᱹᱨᱞᱟ ᱦᱤᱡᱩᱜ ᱟᱠᱚ ᱡᱮ ᱡᱮᱢᱚᱱ ᱫᱚ ᱡᱟᱦᱟᱸᱭ ᱟᱹᱛᱩ ᱟᱹᱛᱩ ᱟᱠᱷᱨᱤᱧ ᱠᱚ ᱤᱫᱤᱭᱟ ᱥᱮ
ᱦᱮᱸ
ᱥᱚᱵᱽᱡᱤ ᱠᱚ ᱛᱟᱦᱚᱞᱮ ᱩᱱᱠᱩ ᱫᱚ ᱦᱤᱡᱩᱜ ᱟᱠᱚ ᱤᱫᱤ ᱵᱟᱝᱠᱷᱟᱱ ᱤᱭᱟᱹ ᱠᱚᱨᱮ ᱵᱟᱡᱟᱨ ᱠᱚᱞᱮ ᱤᱫᱤᱭᱟ
ᱚ
ᱦᱚᱸ ᱚᱱᱠᱟ
ᱟᱨ ᱛᱤᱱᱟᱹᱜ ᱡᱷᱟᱹᱞ ᱥᱟᱺᱜᱤᱧ ᱛᱟᱯᱮᱭᱟ ᱵᱟᱡᱟᱨ ᱫᱚ
ᱦᱮᱸ ᱜᱚᱝᱠᱮ ᱵᱟᱡᱟᱨ ᱫᱚ ᱫᱚᱢᱮ ᱫᱚ ᱵᱟᱝ ᱡᱷᱟᱹᱞ ᱵᱟᱝ ᱥᱟᱺᱜᱤᱧ ᱛᱟᱞᱮᱭᱟ ᱳᱭ ᱟᱨ ᱫᱩ ᱟᱲᱟᱭ ᱠᱤᱞᱳ ᱢᱤᱴᱟᱨ ᱚᱱᱠᱟ ᱦᱩᱭᱩᱜᱼᱟ᱾
ᱦᱚᱸ ᱟᱞᱮ ᱫᱚ ᱠᱟᱹᱴᱤᱡ ᱞᱮ ᱥᱟᱺᱜᱤᱧ ᱧᱚᱜ ᱜᱮᱭᱟ ᱞᱮ ᱪᱟᱞᱟᱜ ᱦᱩᱭᱩᱜᱼᱟ ᱚᱸᱰᱮ ᱵᱩᱨᱩ ᱦᱮᱼᱱᱟ ᱵᱩᱨᱩ ᱯᱟᱨᱚᱢ ᱠᱟᱛᱮᱫ ᱦᱮᱸ ᱟᱞᱮ ᱚᱱᱠᱟ ᱟᱛᱩ ᱥᱩᱨ ᱠᱚᱨᱮ ᱫᱚ ᱦᱟᱸᱴ ᱦᱩᱭᱩᱜᱼᱟ ᱰᱮᱞᱤ ᱜᱮ ᱦᱟᱸᱰᱮ ᱱᱟᱰᱮ ᱟᱫᱚ ᱚᱸᱰᱮ ᱠᱷᱚᱱ ᱜᱮ ᱚᱱᱮ ᱠᱟᱹᱴᱤᱡ ᱡᱟᱦᱟᱸ ᱥᱚᱵᱽᱡᱤ ᱠᱚᱫᱚᱞᱮ ᱦᱟᱛᱟᱣᱟ ᱟᱨ ᱠᱟᱹᱴᱤᱡ ᱡᱤᱱᱤᱥ ᱠᱚ ᱟᱨ ᱞᱟᱹᱴᱩᱣᱟᱜ ᱡᱤᱱᱤᱥ ᱦᱟᱛᱟᱣ ᱠᱚᱨᱛᱮ ᱜᱮᱞᱮ ᱟᱹᱰᱤ ᱡᱟᱹᱞ ᱜᱮ ᱥᱟᱺᱜᱤᱧ ᱜᱮ ᱪᱟᱞᱟᱜ ᱞᱮᱠᱟ ᱵᱩᱨᱩ ᱦᱮᱱᱟᱜ ᱛᱟᱞᱮᱭᱟ ᱵᱩᱨᱩ ᱯᱟᱨᱚᱢ ᱠᱟᱛᱮᱫ ᱚᱰᱮ ᱵᱟᱡᱟᱨ
ᱚ ᱜᱚᱝᱠᱮ ᱛᱟᱦᱚᱞᱮ ᱤᱭᱟᱹ ᱦᱩᱞ ᱢᱟᱦᱟ ᱪᱮᱠᱟ ᱯᱮ ᱢᱟᱱᱟᱣ ᱠᱮᱫᱟ?
ᱚ ᱟᱞᱮ ᱫᱚ ᱱᱤᱭᱟᱹ ᱵᱟᱨ ᱫᱚ ᱠᱟᱹᱴᱤᱡ ᱵᱷᱟᱜᱤ ᱞᱮᱠᱟ ᱜᱮ ᱢᱟᱱᱟᱣ ᱠᱮᱫᱟ ᱞᱟᱦᱟ ᱠᱷᱚᱱ ᱫᱚ ᱦᱮᱸ ᱱᱤᱭᱟᱹᱵᱟᱨ ᱫᱚ ᱪᱮᱫ ᱠᱚᱞᱮ ᱢᱟᱱᱟᱣ ᱠᱟᱜᱼᱟ ᱞᱟᱹᱭ ᱟᱞᱤᱧ
ᱦᱩᱸᱸ
ᱦᱩᱸ ᱯᱳᱭᱞᱩ ᱫᱚ ᱩᱱᱠᱩ ᱟᱵᱚᱨᱮᱱ ᱪᱟᱞᱟᱣ ᱟᱠᱟᱱ ᱵᱚᱸᱜᱟ ᱵᱩᱨᱩ ᱠᱟᱱ ᱧᱩᱢ ᱦᱟᱞᱟᱝ ᱟᱵᱚ ᱨᱮᱱ ᱵᱤᱨ ᱵᱟᱱᱴᱟ ᱠᱚ ᱵᱚᱸᱜᱟ ᱵᱩᱨᱩ ᱟᱨ ᱢᱤᱫ ᱴᱟᱝ ᱩᱱᱠᱩ ᱧᱩᱛᱩᱢ ᱫᱚ ᱨᱮᱞᱤ ᱦᱩᱭ ᱞᱮᱱᱟ᱾
ᱦᱩᱸ
ᱛᱟᱯᱚᱨᱮ ᱚᱱᱮ ᱠᱚᱲᱟ ᱠᱚᱣᱟᱜ ᱚᱱᱮ ᱯᱟᱸᱪ ᱠᱤᱞᱳᱢᱤᱴᱟᱨ ᱫᱟᱹᱲ ᱫᱚᱦᱚ ᱦᱩᱭ ᱞᱮᱱᱟ ᱚᱱᱟ ᱞᱟᱥ
ᱦᱩᱸ ᱦᱩᱸ ᱢᱮᱨᱟᱛᱷᱚᱱ ᱞᱮᱠᱟ ᱵᱟᱝ ᱜᱚᱝᱠᱮ
ᱦᱳᱭ ᱦᱳᱭ ᱢᱮᱨᱟᱛᱷᱚᱱ ᱞᱮᱠᱟ ᱛᱟᱯᱚᱨᱮ ᱟᱱᱮ ᱤᱭᱟᱹ ᱦᱩᱭᱱᱟ ᱠᱟᱹᱴᱤᱡ ᱠᱚ ᱜᱤᱫᱟᱨ ᱢᱟᱹᱭ ᱵᱟᱹᱵᱩ ᱛᱟᱠᱚ ᱠᱷᱮᱞᱳᱰ ᱦᱮᱯᱨᱟᱣ ᱚᱱᱟ ᱠᱩᱭᱤᱡ ᱠᱚ ᱟᱨ ᱧᱤᱫᱟᱹ ᱫᱚ ᱚᱱᱮ ᱞᱟᱠᱪᱟᱨᱟᱜ ᱚᱱᱮ ᱜᱟᱭᱟᱱ ᱦᱩᱞ ᱢᱟᱦᱟ ᱱᱤᱭᱮ
ᱦᱳᱭ ᱦᱮᱸ ᱚᱱᱟ ᱠᱚᱜᱮ ᱥᱟᱯᱲᱟᱣ ᱦᱩᱭ ᱞᱮᱱᱟ ᱱᱤᱭᱟᱹᱵᱟᱨ ᱫᱚ᱾
ᱚ
ᱟᱯᱮᱜᱮ ᱪᱮᱫ ᱞᱮᱠᱟ ᱯᱮ ᱢᱟᱱᱟᱣ ᱜᱮᱭᱟ ᱯᱮ ᱚᱱᱛᱮ?
ᱦᱮᱸ ᱜᱚᱝᱠᱮ ᱟᱞᱮ ᱦᱚᱸ ᱢᱟᱱᱟᱣ ᱫᱚᱞᱮ ᱵᱷᱟᱜᱤ ᱜᱮᱞᱮ ᱢᱟᱱᱟᱣ ᱠᱮᱫᱟ ᱾ ᱠᱤᱱᱛᱩ ᱟᱞᱮᱭᱟᱜ ᱦᱚᱸ ᱯᱨᱳᱜᱨᱟᱢ ᱠᱚᱫᱚ ᱜᱚᱝᱠᱮ ᱛᱟᱦᱮᱸᱜ ᱠᱟᱱᱟ ᱾ ᱟᱫᱚ ᱥᱤᱧ ᱵᱮᱲᱟ ᱢᱟ ᱯᱨᱳᱜᱨᱟᱢ ᱫᱚ ᱵᱷᱟᱜᱤ ᱜᱮ ᱦᱩᱭᱱᱟ ᱡᱟᱦᱟᱸ ᱠᱚᱵᱤᱱ ᱞᱟᱹᱭ ᱠᱮᱫᱟ ᱚᱝᱠᱟ ᱜᱮ ᱛᱟᱦᱮᱸ ᱠᱟᱱᱟ ᱛᱟᱦᱮᱸ ᱫᱚ
ᱦᱮᱸ
ᱟᱫᱚ ᱧᱤᱫᱟᱹ ᱵᱮᱲᱟ ᱯᱨᱳᱜᱨᱟᱢ ᱠᱟᱹᱴᱤᱡ ᱜᱳᱞᱢᱟᱞᱮᱱ ᱛᱟᱞᱮᱭᱟ ᱢᱟᱱᱮ ᱩᱱ ᱥᱚᱢᱚᱭ ᱜᱮᱛᱚ ᱟᱞᱮ ᱥᱮᱜ ᱢᱟᱭ ᱫᱟᱜ ᱠᱮᱫᱟ, ᱳᱭ ᱦᱮᱸ ᱫᱟᱜ ᱠᱮᱫᱟᱭ ᱵᱟ - ᱵᱷᱟᱜᱤ ᱜᱮ ᱢᱚᱴᱟ ᱢᱩᱴᱤ ᱚ ᱟᱴᱴᱟ ᱱᱚᱴᱟ ᱪᱷᱟᱲᱟ ᱵᱟᱭ ᱟᱥᱩᱲᱟ ᱟᱥᱩᱲ ᱠᱮᱫᱟᱭ ᱟᱴᱴᱟ ᱱᱚᱴᱟ
ᱦᱩᱸ
ᱛᱟᱦᱞᱮ ᱢᱳᱴᱟᱢᱩᱴᱤ ᱯᱨᱳᱜᱨᱟᱢ ᱫᱚ ᱫᱚᱢᱮ ᱮᱠᱴᱟ ᱮ ᱧᱤᱫᱟᱹ ᱯᱨᱳᱜᱨᱟᱢ ᱫᱚ ᱵᱷᱟᱜᱤ ᱫᱚ ᱵᱟᱝ ᱦᱩᱭ ᱞᱮᱱᱟ ᱦᱳᱭ ᱫᱚ ᱦᱳᱭ ᱟᱫᱚ ᱚᱱᱠᱟ ᱞᱮᱠᱟ ᱥᱚᱴ ᱴᱟᱭᱤᱢ ᱛᱮᱜᱮᱞᱮ ᱠᱚᱨᱟᱣ ᱠᱮᱫᱟ ᱢᱟᱱᱮ ᱟᱞᱮ ᱴᱷᱮᱱ ᱫᱚ ᱚᱱᱟ ᱤᱭᱟᱹ ᱛᱟᱦᱮᱸ ᱠᱟᱱᱟ ᱯᱟᱛᱟ ᱮᱱᱮᱡ ᱯᱨᱳᱜᱨᱟᱢ ᱛᱟᱦᱮᱸ ᱠᱟᱱᱟ ᱾
ᱦᱩᱸ
ᱟᱞᱮ ᱫᱚ ᱚᱱᱮ ᱵᱚᱸᱜᱟᱼ ᱵᱩᱨᱩ ᱛᱮᱫ ᱮᱱᱦᱤᱞᱳᱜ ᱦᱩᱭᱱᱟ ᱟᱨ ᱚᱱᱮ ᱯᱨᱳᱜᱨᱟᱢ ᱠᱚᱫᱚ ᱯᱚᱨᱮᱨ ᱫᱤᱱ ᱠᱚ ᱠᱚᱨᱟᱣ ᱠᱮᱜᱼᱟ ᱾
ᱚ
ᱫᱟᱜ ᱠᱮᱫᱛᱮ ᱯᱚᱨᱮ ᱠᱮᱜᱼᱟ ᱠᱚ ᱥᱮ ᱯᱚᱨᱮ ᱨᱮᱜᱮ ᱚᱱᱠᱟ ᱫᱟ ᱮᱢ ᱞᱮᱼᱟ ᱠᱚ ᱚᱱᱟ ᱵᱟᱹᱞᱤᱧ ᱵᱟᱲᱟᱭᱟ ᱟᱹᱞᱤᱧ ᱫᱚ ᱴᱷᱤᱠ
ᱚ
ᱦᱮᱸ ᱚᱱᱟ ᱡᱟᱱᱤᱡ ᱫᱟᱜ ᱦᱚᱛᱮᱡ ᱛᱮᱜᱮ ᱛᱟᱭᱚᱢ ᱠᱮᱫᱮᱜᱼᱟ ᱮᱱ ᱦᱤᱞᱳᱜ ᱫᱚ ᱫᱟᱜ ᱠᱮᱫᱮᱜᱼᱟ ᱥᱮ ᱟᱞᱮ ᱥᱮᱱ ᱦᱚᱸ ᱡᱟᱹᱥᱛᱤ ᱜᱮ
ᱦᱮᱸ ᱦᱮᱸ ᱦᱮᱸ ᱯᱨᱟᱭ ᱡᱟᱭᱜᱟᱭ ᱚᱱᱠᱟ ᱫᱟᱜ ᱟᱠᱟᱫᱟᱭ ᱩᱱ ᱦᱤᱞᱳ ᱫᱚ
ᱦᱮᱸ ᱟᱨ ᱱᱮᱛᱟᱨ ᱢᱟ ᱧᱮᱞᱚᱜ ᱠᱟᱱᱟ ᱠᱟ. ᱴᱤᱜ ᱥᱳᱥᱟᱞ ᱢᱤᱰᱤᱭᱟ ᱠᱚᱨᱮ ᱠᱚ ᱧᱮᱞᱚᱜ ᱧᱮᱞᱚᱜ ᱠᱟᱱᱟ ᱡᱮ ᱦᱩᱞ ᱢᱟᱦᱟ ᱞᱮᱠᱟᱱ ᱫᱤᱱ ᱨᱮ ᱚᱱᱮ ᱚᱨᱠᱮᱥᱴᱨᱟ ᱯᱨᱳᱜᱨᱟᱢ ᱰᱟᱵᱩᱝ ᱮᱱᱮᱡ ᱪᱮᱫ ᱠᱚ - ᱠᱚ ᱰᱤᱡᱮ ᱮᱱᱮᱡ
ᱦᱮᱸ ᱰᱤᱡᱮ ᱮᱱᱮᱡ ᱠᱚ ᱦᱮᱸ ᱦᱮᱸ ᱦᱮᱸ ᱜᱚᱝᱠᱮ ᱟᱹᱞᱤᱧ ᱦᱚᱸ ᱞᱤ ᱢᱤᱫᱴᱮᱱ ᱦᱮᱸ ᱟᱹᱞᱤᱧ ᱜᱚᱦᱚᱸ ᱜᱚᱢᱠᱮ ᱢᱤᱫᱴᱮᱱ ᱥᱳᱥᱟᱞ ᱢᱤᱰᱤᱭᱟ ᱨᱮᱜᱮᱞᱤᱧ ᱧᱮᱞ ᱠᱮᱫᱟ ᱢᱟᱱᱮ ᱯᱟᱥ ᱡᱷᱚᱛᱚ ᱜᱮ ᱴᱷᱤᱠ ᱜᱮ ᱛᱟᱦᱮᱸ ᱠᱟᱱᱟ ᱟᱱᱮ ᱥᱮᱥ ᱯᱩ ᱡᱚᱱᱛᱚ ᱮᱢᱚᱱ ᱠᱚ ᱚᱱᱠᱟ ᱠᱮᱫᱟ ᱰᱤᱢᱮ ᱮᱱᱮ ᱟᱫᱚ ᱚᱨᱠᱮᱥᱴᱟᱨ ᱞᱮᱠᱟ ᱠᱚ ᱟᱨᱟᱢᱵᱷᱚ ᱠᱮᱫᱟ ᱦᱮᱸ ᱟᱫᱚ ᱮᱸ ᱠᱤᱪᱷᱩ ᱠᱤᱪᱷᱩ ᱡᱟᱦᱟ ᱮ.. ᱫ ᱥᱤᱫᱩ ᱠᱟᱹᱱᱩᱟᱜ ᱢᱟ ᱤᱭᱟᱹ ᱠᱚ ᱯᱷᱳᱴᱳ ᱠᱚ ᱚᱱᱟ ᱯᱷᱮᱥᱴᱚᱱ ᱞᱮᱠᱟ ᱴᱟᱸᱜᱟᱣ ᱞᱮᱫᱟ ᱠᱚᱥᱮ ᱚᱱᱟ ᱫᱚ ᱟᱫᱚ ᱢᱟᱱᱮ ᱥᱟᱦᱟ ᱜᱤᱰᱤᱭ ᱮᱫᱟᱠᱚ ᱛᱟᱨᱯᱚᱨᱮ ᱠᱚ ᱚᱱᱠᱟ ᱮᱱᱮᱡ ᱠᱚ ᱦᱩᱭᱩᱜ ᱠᱟᱱᱟ ᱦᱮᱸ
ᱟᱫᱚ ᱢᱮᱱᱱᱟᱞᱤᱧ ᱱᱚᱣᱟ ᱠᱚᱫᱚ ᱮᱱᱦᱤᱞᱳᱜ ᱫᱚ ᱨᱟᱹᱥᱠᱟᱹ ᱫᱚ ᱵᱟᱝ ᱨᱮᱦᱚᱸ ᱜᱟᱱ ᱜᱟᱱᱚᱜ ᱜᱮᱭᱟ ᱟᱵᱚᱣᱟᱜ ᱟᱭᱢᱟ ᱟᱭᱢᱟ ᱫᱤᱱ ᱚᱱᱠᱟ ᱦᱮᱱᱟᱜ ᱛᱟᱵᱚᱱᱟ ᱵᱟᱯᱞᱟ ᱵᱤᱦᱟᱹ ᱵᱟᱦᱟ ᱥᱚᱨᱦᱟᱭ ᱥᱟᱠᱨᱟᱛ ᱚᱱᱟ ᱠᱚᱨᱮ ᱵᱚ ᱨᱟᱹᱥᱠᱟ. ᱭᱟ
ᱦᱮᱸ ᱦᱮᱸ ᱠᱤᱱᱛᱩ ᱱᱚᱝᱠᱟᱱ ᱫᱤᱱᱨᱮ ᱱᱚ ᱠᱟ ᱫᱚ ᱰᱤᱡᱮ ᱫᱚ ᱵᱟᱝᱜᱮ ᱦᱮᱸ ᱮᱠᱟᱞ ᱜᱮ ᱵᱟᱝ ᱵᱷᱟᱜᱮᱜᱼᱟ ᱦᱮᱸ ᱟᱨ ᱵᱟᱝ ᱠᱚᱨᱟᱣ ᱞᱮᱠᱷᱟᱱ ᱜᱮ ᱵᱷᱟᱜᱮᱜᱼᱟ ᱮᱢᱱᱤ ᱛᱩᱢᱫᱟᱹᱜ ᱴᱟᱢᱟᱠ ᱟᱛᱮᱫ ᱜᱮ
ᱦᱮᱸ ᱟᱵᱚᱣᱟᱜ ᱞᱟᱠᱪᱟᱨ
ᱞᱠᱛᱤ ᱞᱮᱠᱷᱟᱱ ᱦᱩᱸ ᱦᱩᱸ ᱦᱩᱸ
ᱦᱩᱸ ᱪᱮᱫᱟᱜ ᱥᱮ ᱟᱵᱚᱨᱮᱱ ᱡᱟᱦᱟᱸᱭ ᱫᱚ ᱵᱤᱨ ᱵᱟᱱᱴᱟ ᱠᱚ ᱛᱟᱦᱮᱸ ᱠᱟᱱᱟ ᱠᱚ ᱦᱩᱞ ᱜᱟᱹᱨᱤᱭᱟᱹ ᱠᱚ ᱟᱠᱚᱣᱟᱜ ᱡᱤᱣᱤ ᱟᱞᱟᱭ ᱠᱟᱛᱮᱫ ᱟᱵᱚ ᱫᱤᱥᱚᱢ ᱯᱷᱩᱨᱜᱟᱹᱞ ᱞᱮᱫᱟ ᱠᱚ
ᱦᱩᱸ
ᱮᱱᱟᱦᱤᱞᱚᱜ ᱫᱚ ᱟᱵᱚ ᱠᱟᱹᱴᱤᱡ ᱩᱱᱟᱹᱜ ᱫᱩᱠᱷ ᱟᱴ ᱮᱴᱟᱜ ᱨᱮᱱᱟᱜ ᱫᱤᱱ ᱠᱟᱱ ᱛᱟᱵᱚᱱᱟ ᱚᱱᱟ ᱨᱟᱹ ᱨᱟᱹᱥ ᱨᱟᱹᱥᱠᱟᱹ ᱫᱚ ᱵᱟᱝ ᱠᱟᱱᱟ ᱮᱴᱟᱜ ᱫᱤᱱ ᱵᱚᱱ ᱨᱟᱹᱥᱠᱟᱹᱭᱟ ᱱᱮᱛᱟᱨ ᱫᱚ ᱛᱚ ᱜᱮᱠᱚ ᱢᱚᱰᱟᱨᱱᱚᱜ ᱠᱟᱱᱟ ᱠᱚ ᱦᱤᱲᱤᱧ ᱱᱤᱝᱠᱟᱹ ᱞᱮᱠᱷᱟᱱ ᱜᱮᱛᱚ ᱪᱷᱟᱛᱤᱠ ᱠᱚ ᱪᱮᱫ ᱠᱚ ᱢᱮᱛᱟᱣ ᱵᱚᱱᱟ ᱟᱵᱚᱨᱮᱱ ᱵᱚᱸᱜᱟ ᱵᱩᱨᱩ ᱜᱮ ᱵᱟᱵᱚᱱ ᱢᱟᱱᱟᱣᱮᱫ ᱠᱚᱣᱟ ᱩᱱᱠᱩ ᱫᱚ ᱪᱤᱠᱟ ᱠᱟᱛᱮ ᱠᱚ ᱢᱟᱱᱟᱣ ᱠᱚᱣᱟ ᱠᱚ᱾
ᱠᱮ ᱟᱯᱮᱭᱟᱜ ᱜᱮ ᱠᱛᱱᱚ ᱴᱷᱤᱠ ᱵᱟᱹᱱᱩᱜᱼᱟ ᱟᱨ ᱦᱟᱱᱟ ᱱᱟᱶᱟ ᱯᱮ ᱞᱟᱹᱭ ᱵᱟᱲᱟᱭᱟ ᱦᱮᱸ ᱥᱮ ᱵᱟᱝ?
ᱦᱮᱸ ᱦᱮᱸ ᱟᱵᱚ ᱜᱮ ᱵᱟᱵᱚᱱ ᱢᱟᱱᱟᱣᱮᱫ ᱠᱚᱣᱟ ᱫᱤᱭᱮ ᱩᱱᱠᱩ ᱢᱟ ᱟᱨᱦᱚᱸ ᱵᱟᱠᱚ ᱢᱟᱱᱟᱣ ᱠᱚᱣᱟ᱾
ᱵᱟᱝᱠᱚ ᱢᱟᱱᱟᱣ ᱠᱚᱣᱟ᱾ ᱟᱨ ᱜᱚᱝᱠᱮ ᱡᱮᱢᱚᱱ ᱢᱟᱹᱭ ᱵᱟᱹᱵᱩ ᱛᱟᱠᱚ, ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱚᱱᱟ ᱧᱮᱞ ᱠᱟᱛᱮᱜ ᱜᱮ ᱠᱚ ᱥᱮᱬᱟᱭᱟ ᱯᱚᱨᱮ ᱨᱮ ᱢᱟᱱᱮ ᱯᱚᱨᱮ ᱟᱨᱚ ᱩᱱᱠᱩ ᱦᱚᱸ ᱚᱱᱠᱟ ᱠᱚ ᱤᱭᱟᱹ ᱤᱫᱤᱭᱟ ᱦᱮᱸ ᱥᱮ ᱵᱟᱝ ᱛᱟᱦᱚᱞᱮ ᱚᱱᱟ ᱡᱤᱱᱤᱥ ᱱᱤᱛᱚᱜ ᱫᱚ ᱛᱟᱦᱮᱸ ᱤᱫᱤᱜᱼᱟ᱾
ᱛᱟᱦᱮᱸ ᱤᱫᱤᱭᱟ ᱠᱟᱹᱴᱤᱡ ᱠᱚᱫᱚ ᱡᱟᱦᱟᱸ ᱵᱮᱱ ᱥᱮᱬᱟ ᱟᱠᱚ ᱚᱱᱟ ᱜᱮᱛᱚ ᱠᱚ ᱥᱮᱬᱟᱭᱟ᱾
ᱦᱩᱸ ᱦᱩᱸ ᱦᱩᱸ ᱦᱩᱸ
ᱚᱱᱟ ᱠᱚᱫᱚ ᱟᱵᱚ ᱠᱚᱜᱮ ᱤᱭᱟᱹ ᱞᱟᱜᱟᱣ ᱟᱵᱚᱱᱟ ᱟᱵᱚ ᱡᱟᱦᱟᱸᱭ ᱠᱚ ᱠᱟᱹᱴᱤᱡ ᱱᱟᱜᱟᱢ ᱠᱚᱵᱚᱱ ᱵᱟᱲᱟᱭᱟ,
ᱦᱮᱸ ᱦᱮᱸ ᱦᱮᱸ
ᱟᱵᱚ ᱠᱚ ᱜᱮ ᱚᱱᱟ ᱠᱚᱫᱚ ᱵᱩᱡᱷᱟᱹᱣ ᱟᱠᱚ ᱦᱩᱭᱩᱜᱼᱟ ᱩᱱᱠᱩ ᱡᱟᱦᱟᱸᱭ ᱠᱚ ᱵᱟᱠᱚ ᱵᱩᱡ ᱮᱜᱼᱟ᱾
ᱜᱚᱝᱠᱮ ᱛᱟᱦᱚᱞᱮ ᱟᱯᱮ ᱥᱮᱫ ᱫᱟᱨᱮ ᱠᱚ ᱪᱮᱫ ᱫᱟᱨᱮ ᱠᱚ ᱢᱮᱱᱟᱜ ᱛᱟᱯᱮᱭᱟ᱾
ᱫᱟᱨᱮ ᱫᱚ ᱟᱞᱮ ᱥᱮ ᱫᱚ, ᱰᱩᱝᱨᱤ ᱦᱮᱱᱟᱜᱼᱟ ᱢᱟᱱᱮ ᱚᱱᱠᱟ ᱰᱩᱝᱨᱤ ᱦᱮᱱᱟᱜ ᱛᱟᱞᱮᱭᱟ ᱛᱚ ᱵᱟᱲᱜᱮ ᱠᱷᱚᱱᱜᱮ ᱢᱟᱱᱮ ᱵᱟᱲᱜᱮ ᱠᱷᱚᱱ ᱠᱤᱪᱷᱩ ᱪᱟᱞᱟᱣ ᱞᱮᱱ ᱜᱮ ᱢᱟᱱᱮ ᱰᱩᱝᱨᱤ, ᱤᱭᱟᱹ ᱥᱟᱨᱡᱚᱢ ᱫᱟᱨᱮ ᱠᱚ ᱦᱮᱱᱟᱜᱼᱟ ᱢᱩᱨᱩᱫ ᱫᱟᱨᱮ ᱠᱚ ᱚᱱᱠᱟ
ᱚ ᱛᱟᱦᱚᱞᱮ ᱜᱚᱢᱠᱮ ᱦᱮᱸᱛᱚ ᱚ ᱛᱟᱦᱚᱞᱮ ᱥᱟᱦᱟᱱ ᱨᱮᱱᱟᱜ ᱥᱟᱠᱟᱢ ᱠᱚᱫᱚ ᱢᱟᱱᱮ ᱵᱤᱨ ᱚᱱᱟ ᱜᱮᱯᱮ ᱟᱹᱜᱩ ᱟᱹᱜᱩᱭᱟ ᱢᱟ ᱜᱚᱜᱚ ᱵᱟᱵᱟ ᱛᱟᱠᱚ ᱥᱮ ᱚ,
ᱵᱤᱨ ᱠᱷᱚᱱ ᱜᱮᱞᱮ ᱟᱹᱜᱩᱭᱟ ᱚᱱᱟ ᱫᱚ᱾
ᱚ ᱜᱚᱝᱠᱮ ᱛᱟᱦᱞᱮ ᱢᱟᱱᱮ ᱥᱮ ᱤᱭᱟᱹ ᱠᱚ ᱵᱤᱨ ᱠᱚᱨᱮ ᱚᱱᱠᱟ ᱥᱩᱠᱨᱤ ᱠᱚ, ᱵᱤᱨ ᱥᱩᱠᱨᱤ ᱡᱟᱦᱟᱸ ᱠᱚ ᱢᱮᱛᱟᱜ ᱠᱚ ᱠᱟᱱᱟ, ᱚᱱᱠᱟ ᱥᱮᱸᱫᱽᱨᱟ ᱞᱮᱠᱷᱟᱱ ᱠᱚ ᱚᱱᱠᱟ ᱠᱩᱞᱟᱹᱭ ᱚᱱᱠᱟ ᱵᱟᱹᱱᱩᱜ ᱠᱚᱣᱟ?
ᱦᱮᱸ ᱦᱮᱸ ᱦᱮᱱᱟᱜ ᱠᱚᱣᱟ ᱟᱞᱮ ᱚᱱᱟ ᱠᱚᱨᱮ ᱫᱚ ᱫᱚᱢᱮ ᱵᱟᱡᱠᱚᱢ ᱜᱚᱰᱟ ᱠᱚ ᱦᱮᱱᱟᱜᱼᱟ ᱦᱮᱸ᱾ ᱟᱸ ᱠᱩᱞᱟᱹᱭ ᱠᱚ ᱧᱟᱢᱚᱜᱼᱟ ᱠᱩᱞᱟᱹᱭ ᱠᱚ ᱨᱩᱸᱰᱟᱹ ᱠᱚ ᱪᱮᱢᱮᱱ ᱠᱚ᱾
ᱦᱮᱸᱦᱮᱸ
ᱩᱱᱠᱩ ᱫᱚ ᱯᱨᱟᱭ ᱜᱮᱞᱮ ᱪᱟᱞᱟᱜ ᱜᱮᱭᱟ ᱥᱮᱸᱫᱽᱨᱟ ᱥᱩᱠᱨᱤ ᱠᱚᱫᱚ ᱚᱱᱠᱟ ᱠᱷᱚᱵᱚᱨ ᱧᱟᱢ ᱞᱮᱠᱷᱟᱱ ᱪᱟᱞᱟᱜ ᱦᱩᱭᱩᱜᱼᱟ᱾ ᱡᱮ ᱡᱟᱦᱟᱸᱭ ᱡᱩᱫᱤ ᱧᱮᱞ ᱟᱠᱟᱫ ᱠᱚᱣᱟ ᱡᱮ ᱱᱤᱝᱠᱟᱹ ᱥᱩᱠᱨᱤ ᱠᱚ ᱟᱬᱜᱚ ᱠᱟᱱᱟ ᱱᱚᱣᱟ ᱫᱷᱟᱨᱮ, ᱩᱱ ᱩᱱ ᱥᱚᱢᱚᱭ ᱪᱟᱞᱟᱜ ᱦᱩᱭᱩᱜᱼᱟ᱾
ᱚ
ᱟᱨ ᱵᱟᱠᱷᱟᱱ ᱢᱤᱫᱴᱟᱝ ᱦᱮᱱᱟᱜᱼᱟ ᱢᱤᱫᱴᱟᱝ ᱞᱟᱹᱴᱩ ᱧᱚᱜ ᱟᱞᱮᱭᱟᱜ ᱟᱹᱛᱩ ᱞᱟᱹᱴᱩᱭᱟ ᱵᱩᱨᱩ ᱚᱸᱰᱮ ᱟᱫᱚ ᱱᱮᱛᱟᱨ ᱱᱮᱰᱟ ᱧᱚᱜ ᱠᱟᱛᱮᱜ ᱠᱚ ᱪᱟᱞᱟᱜᱼᱟ ᱦᱟᱱᱟᱴᱟᱜ ᱵᱟᱨ ᱯᱮ ᱟᱹᱛᱩ ᱢᱮᱥᱟ ᱠᱟᱛᱮᱫ
ᱦᱚᱸ
ᱦᱟᱹᱛᱤ ᱠᱚᱦᱚᱸ ᱢᱟᱡᱷᱮ ᱢᱚᱫᱽᱫᱷᱮ ᱠᱚ ᱥᱮᱴᱮᱨ ᱟᱞᱮ ᱜᱮᱭᱟ ᱢᱟᱱᱮ ᱪᱟᱥ ᱥᱚᱢᱚᱭ ᱫᱚᱢᱮ ᱠᱚ ᱠᱷᱚᱛᱤ ᱦᱚᱴᱚ ᱠᱟᱜᱼᱟ ᱠᱚ᱾
ᱠᱷᱚᱛᱤ ᱦᱚᱴᱚ ᱠᱟᱜ ᱠᱚ ᱵᱟᱝ ᱢᱟᱱᱮ ᱵᱮᱞᱮ ᱦᱩᱲᱩ ᱠᱚ ᱫᱚᱢᱮ ᱠᱚ ᱤᱭᱟᱹ ᱠᱟᱜᱼᱟ ᱵᱟᱝ?
ᱵᱤᱞᱤ ᱦᱩᱲᱩ ᱚᱱᱟ ᱤᱭᱟᱹ ᱥᱚᱢᱚᱭ ᱟᱨᱚ ᱡᱟᱦᱟᱸ ᱠᱚ ᱯᱟᱞᱚᱭ ᱠᱟᱜᱼᱟ ᱵᱚᱱ ᱵᱟᱲᱜᱮ ᱠᱚᱨᱮ ᱠᱷᱟᱹᱨᱟᱹᱭ ᱠᱚ ᱨᱮ᱾ ᱚᱱᱟ ᱠᱚᱠᱚ ᱫᱷᱟᱥᱟᱣ ᱟᱠᱚ᱾
ᱚ ᱛᱟᱦᱚᱞᱮ ᱜᱚᱝᱠᱮ ᱟᱯᱮ ᱥᱮᱫ ᱫᱚ ᱢᱟᱨᱟᱝ ᱯᱚᱨᱚᱵᱽ ᱦᱤᱥᱟᱹᱵ ᱛᱮᱫᱚ ᱚᱠᱟᱴᱟᱜ ᱯᱚᱨᱚᱵᱽ ᱵᱮᱥᱤ ᱯᱮ ᱢᱟᱱᱟᱣᱟ?
ᱟᱞᱮ ᱫᱚ ᱚᱱᱮ ᱵᱟᱦᱟ ᱥᱚᱨᱦᱟᱭ ᱚᱱᱟᱜᱮ ᱡᱟᱹᱥᱛᱤ ᱠᱟᱛᱮ ᱰᱷᱮᱨ ᱧᱚᱜ ᱞᱮ ᱢᱟᱱᱟᱣᱟ᱾ ᱢᱟᱱᱮ ᱚᱱᱮ ᱟᱹᱛᱷᱟ. ᱱ ᱞᱟᱹᱴᱩ ᱧᱚᱜ ᱠᱟᱛᱮ ᱟᱨᱠᱤ ᱚᱱᱮ ᱦᱩᱸ, ᱮᱴᱟᱜ ᱠᱚᱠᱚ ᱟᱨ ᱚᱱᱠᱟ ᱦᱮᱱᱟᱜ ᱜᱮᱭᱟ ᱥᱟᱠᱨᱟᱛ ᱠᱚ ᱚᱱᱟ ᱠᱚᱫᱚ ᱩᱱᱟᱹᱜ ᱫᱚ ᱵᱟᱞᱮ ᱢᱟᱱᱟᱣᱟ ᱩᱱᱟᱹᱜ ᱫᱚ ᱢᱟᱱᱮ ᱩᱱᱟᱹᱜ ᱩᱱᱟᱹᱜ ᱞᱟᱹᱴᱩ ᱞᱮᱠᱟ ᱫᱚ ᱵᱟᱝ ᱦᱩᱭᱩᱜᱼᱟ ᱟᱨᱠᱤ᱾ ᱵᱟᱦᱟ ᱥᱚᱦᱚᱨᱟᱭ ᱫᱚ ᱯᱮᱲᱟ ᱠᱚᱠᱚ ᱦᱤᱡᱩᱜᱼᱟ ᱫᱚᱢᱮ ᱜᱮ ᱫᱟᱹᱭ ᱛᱮᱧᱟᱝ ᱛᱮᱠᱚ ᱱᱮᱣᱛᱟ ᱦᱩᱭᱩᱜᱼᱟ᱾ ᱩᱸ ᱦᱩᱸ ᱠᱟᱹᱴᱤᱡ ᱡᱠ ᱡᱚᱢᱚᱠ ᱜᱮ ᱦᱩᱭᱩᱜᱼᱟ᱾
ᱡᱟᱸᱠ ᱡᱚᱢᱚᱠ ᱜᱮ ᱦᱩᱭᱩᱜᱼᱟ ᱦᱮᱸ ᱛᱚ᱾
ᱪᱷᱟ ᱟᱯᱮᱥᱮᱫ ᱫᱚ ᱵᱟᱦᱟ ᱥᱮ ᱢᱟᱜᱚᱮ ᱚᱠᱟᱴᱟᱜ ᱦᱩᱭᱩᱜᱼᱟ?
ᱦᱮᱸ ᱜᱚᱝᱠᱮ ᱵᱟᱱᱟᱨ ᱜᱮ ᱦᱩᱭᱩᱜᱼᱟ ᱟᱞᱮ ᱥᱮᱫ ᱫᱚ ᱟᱫᱚ ᱡᱚᱠᱷᱚᱡ ᱢᱟᱜ ᱢᱚᱬᱮ ᱦᱩᱭᱩᱜᱭᱼᱟ ᱚᱦᱚ ᱢᱟᱜᱢᱚᱲᱮ ᱩᱸ ᱦᱩᱭ ᱞᱮᱱᱠᱷᱟᱱ ᱦᱳᱭ ᱢᱤᱫ ᱥᱮᱨᱢᱟ ᱵᱟᱠᱷᱟᱱ ᱫᱚ ᱯᱮ ᱥᱮᱨᱢᱟ᱾ ᱯᱮ ᱯᱮ ᱥᱮᱨᱢᱟ ᱢᱟᱜ ᱢᱚᱬᱮ ᱢᱤᱜ ᱛᱟᱯᱚᱨᱮ ᱟᱨᱚ ᱯᱮ ᱥᱮᱨᱢᱟ ᱯᱚᱨᱮ ᱵᱟᱦᱟ ᱚᱱᱠᱟ ᱞᱮᱠᱟ᱾
ᱟᱪᱪᱷᱟ
ᱛᱟᱦᱞᱮ ᱜᱚᱝᱠ ᱱᱤᱭᱟᱹ ᱥᱚ ᱱᱤᱭᱟᱹ ᱵᱮᱲᱟ ᱫᱚ ᱱᱚᱝᱠᱟ ᱜᱮ, ᱠᱚᱱᱚᱠᱚ ᱵᱟᱝ ᱚᱝᱠᱟ ᱯᱚᱨᱮ ᱟᱵᱟᱨ ᱨᱚᱯᱚᱲ ᱦᱳᱭᱳᱜᱼᱟ ᱱᱤᱝᱠᱟ. ᱜᱮ,